ᱟᱪᱪᱷᱟ ᱦᱮᱞᱳ, ᱦᱩᱸ᱾ ᱦᱮᱸ ᱡᱚᱦᱟᱨ ᱜᱮ ᱾ᱪᱮᱫ ᱞᱮᱠᱟ ᱱᱟᱯᱟᱭ ᱵᱟᱲᱟᱭ ᱜᱮ?
ᱦᱮᱸ ᱱᱟᱯᱟᱭ ᱵᱟᱲᱟ ᱜᱮ ᱦᱮᱱᱟᱜ ᱟᱠᱟ ᱫᱤᱧᱟ ᱱᱤᱛᱠᱟᱨ ᱵᱚᱨᱛᱚᱢᱟᱱ ᱫᱚ᱾ ᱟᱨ ᱟᱢ ᱫᱚ?
ᱦᱳᱭ ᱤᱧᱦᱚᱸ ᱱᱟᱯᱟᱭ ᱵᱟᱲᱟ ᱜᱮ ᱢᱤᱱᱟᱹᱧ ᱠᱟᱹᱫᱤᱧᱟ ᱟᱨ ᱚᱲᱟᱜ ᱠᱚᱥᱮᱫ ᱪᱮᱫ ᱞᱮᱠᱟ ᱡᱚᱛᱚ ᱠᱚᱜᱮ ᱴᱷᱤᱠ ᱵᱮᱥ ᱵᱟᱲᱟ ᱜᱮ ᱢᱮᱱᱟᱜ ᱠᱚᱣᱟ?
ᱦᱮᱸ ᱚᱲᱟᱜ ᱠᱚᱨᱮ ᱦᱚᱸ ᱡᱚᱛᱚ ᱦᱚᱲ ᱜᱮ ᱱᱟᱯᱟᱭ ᱵᱟᱲᱟ ᱜᱮ ᱦᱮᱱᱟᱜ ᱟᱠᱟᱫ ᱞᱮᱭᱟ ᱱᱟᱜ ᱱᱤᱛᱚᱜ ᱫᱚ᱾
ᱦᱳᱭ ᱦᱳᱭ ᱱᱟᱯᱟᱭ ᱵᱚᱱ ᱛᱟᱦᱮᱸ ᱞᱮᱱᱠᱷᱟᱱ ᱜᱮ ᱱᱚᱣᱟ ᱥᱩᱡᱳᱜᱽ ᱥᱚᱝᱥᱟᱨ ᱨᱮ ᱢᱚᱡᱽ ᱵᱚᱱ ᱛᱟᱦᱮᱱᱟ᱾ᱦᱳᱭ ᱥᱮ ᱦᱳᱭ᱾ ᱦᱳᱭ ᱛᱟᱦᱚᱞᱮ ᱪᱮᱫ ᱥᱟᱠᱟᱢ ᱱᱤᱭᱟᱹᱮ ᱞᱟᱝ ᱨᱚᱯ ᱨᱚᱯᱚᱲ ᱱᱟᱦᱟᱜ, ᱚᱱᱠᱟ ᱡᱩᱫᱤ ᱢᱚᱱᱮᱨᱮ ᱦᱤᱡᱩᱜ ᱠᱟᱱ ᱠᱷᱟᱭ ᱚ ᱞᱟᱹᱭ ᱫᱟᱲᱤ ᱪᱟᱞᱟᱝ ᱦᱮᱸ
ᱦᱮᱸ, ᱟᱹᱞᱤᱧ ᱢᱤᱫᱴᱟᱝ ᱥᱟᱛᱟᱢ ᱱᱤᱭᱮᱧ ᱞᱟᱹᱭᱮᱜᱼᱟ᱾ ᱚᱱᱟ ᱫᱚ ᱦᱩᱭᱩᱜ ᱠᱟᱱᱟ ᱱᱚᱜᱼᱚᱭ ᱡᱮ ᱟᱵᱚ ᱥᱚᱢᱟᱡᱽ ᱨᱮ ᱜᱤᱫᱽᱨᱟᱹ ᱠᱚ ᱡᱟᱱᱟᱢᱚᱜᱼᱟ᱾ ᱚᱱᱟ ᱪᱷᱟᱹᱴᱤᱭᱟᱹᱨ ᱵᱟᱨᱮ ᱛᱮ ᱠᱟᱹᱡ ᱞᱟᱝ ᱜᱟᱞᱢᱟᱨᱟᱣ ᱞᱮᱠᱷᱟᱱ ᱱᱟᱯᱟᱭ ᱠᱚᱜᱼᱟ᱾
ᱦᱳᱭ, ᱟᱹᱰᱤ ᱱᱟᱯᱟᱭ ᱴᱚᱯᱤᱠ ᱱᱚᱣᱟ ᱫᱚ ᱟᱹᱰᱤ ᱢᱚᱸᱡᱽ ᱴᱚᱯᱤᱠ ᱮᱢ ᱟᱨ ᱠᱩᱥᱤ ᱠᱩᱥᱤᱭᱟᱫᱟᱹᱧ ᱱᱚᱣᱟ ᱫᱚ ᱱᱟᱦᱟᱜ ᱜᱟᱞᱢᱟᱨᱟᱣ ᱞᱟᱹᱜᱤᱫ ᱛᱮ ᱪᱷᱟᱹᱴᱭᱟᱹᱨ ᱵᱟᱨᱮ ᱛᱮᱫᱚ ᱱᱟᱦᱟᱜ ᱵᱮᱥᱤ ᱫᱚ ᱵᱟᱹᱧ ᱜᱟᱞᱢᱟᱨᱟᱣ ᱵᱟᱲᱟᱣ ᱟᱠᱟᱱᱟ᱾ ᱛᱟᱦᱞᱮ, ᱦᱳᱭ᱾ ᱛᱟᱦᱞᱮ ᱛᱚᱵᱮ ᱪᱷᱟᱹᱴᱭᱟᱹᱨ ᱵᱟᱨᱮ ᱛᱮᱢᱟ ᱱᱟᱦᱟᱜ ᱞᱟᱝ ᱜᱟᱞᱢᱟᱨᱟᱣ ᱠᱮᱫᱟ, ᱟᱫᱚ ᱢᱤᱫ ᱦᱚᱲ ᱫᱚ ᱱᱟᱦᱟᱜ ᱮᱛᱚᱦᱚᱵ ᱦᱩᱭᱩᱜ ᱛᱟᱞᱟᱝ ᱜᱮᱭᱟ᱾
ᱛᱟᱦᱞᱮ ᱚᱠᱚᱭ ᱚᱠᱚᱭ ᱞᱟᱦᱟᱞᱟᱝ ᱮ ᱦᱚᱵᱽᱼᱟ?
ᱦᱮᱸ ᱛᱟᱦᱞᱮ ᱤᱧᱤᱧ ᱞᱟᱹᱭ ᱮᱫᱟ, ᱪᱷᱟᱹᱴᱭᱟᱹᱨ ᱛᱚ ᱟᱵᱚ ᱵᱚ ᱵᱟᱰᱟᱭᱟ ᱢᱤᱫᱴᱟᱝ ᱜᱤᱫᱽᱨᱟᱹᱭ ᱡᱟᱱᱟᱢ ᱞᱮᱱᱠᱷᱟᱱ ᱪᱷᱟᱹᱴᱭᱟᱹᱨ ᱨᱮᱼᱟᱜ ᱢᱮᱱᱠᱷᱟᱱ ᱟᱯᱮ ᱥᱮᱱ ᱫᱚ ᱚᱱᱟ ᱪᱷᱟᱹᱴᱭᱟᱹᱨ ᱫᱚ ᱢᱟᱱᱮ ᱟᱹᱰᱤ ᱡᱟᱭᱜᱟ ᱨᱮ ᱧᱮᱞᱚᱜᱼᱟ, ᱢᱤᱢᱤᱫᱴᱟᱝ ᱫᱚ ᱯᱮ ᱫᱤᱱ ᱨᱮᱠᱚ ᱢᱟᱱᱟᱣᱮ ᱟᱨ ᱢᱤᱢᱤᱫᱴᱟᱝ ᱫᱚ ᱱᱚ ᱫᱤᱱ ᱨᱮ ᱚᱱᱠᱟ ᱠᱚ ᱪᱷᱟᱴ ᱭᱟᱹᱨ ᱠᱚᱣᱟ ᱟᱨ ᱢᱤᱢᱤᱫᱴᱟᱝ ᱡᱟᱭᱜᱟ ᱨᱮ ᱫᱚ ᱧᱮᱞᱚᱜᱼᱟ᱾ ᱚᱲᱟᱜ ᱦᱚᱲ ᱥᱮ ᱟᱭᱳᱼᱵᱟᱵᱟ ᱛᱤᱥ ᱠᱚ ᱫᱟᱲᱮᱭᱟᱜᱼᱟ᱾ ᱚᱱᱠᱟ ᱦᱩᱭᱩᱜᱼᱟ᱾ ᱮᱱᱠᱷᱟᱱ ᱟᱯᱮ ᱥᱮᱫ ᱫᱚ ᱪᱮᱫ ᱞᱮᱠᱟ?
ᱟᱨ ᱟᱞᱮ ᱥᱮᱫ ᱫᱚ ᱦᱟᱸᱜ ᱪᱷᱟᱹᱴᱭᱟᱹᱨ ᱨᱮᱫᱚ ᱦᱟᱸᱜ ᱤᱧ ᱞᱟᱹᱭᱟᱢ ᱠᱷᱟ ᱡᱩᱫᱤ ᱛᱟᱦᱞᱮ ᱯᱮ ᱫᱤᱱ ᱨᱮ ᱥᱮ ᱱᱚ ᱫᱤᱱ ᱨᱮ ᱪᱮᱫ ᱞᱮᱠᱟᱢ ᱢᱮᱱ ᱠᱮᱭᱟ ᱜᱤᱫᱽᱨᱟᱹ ᱡᱟᱱᱟᱢ ᱛᱟᱨᱟᱢ ᱡᱟᱱᱟᱢ ᱛᱟᱭᱚᱢ ᱵᱟᱝ?
ᱦᱮᱸ, ᱦᱮᱸ᱾
ᱚ ᱟᱫᱚ ᱱᱚᱛᱮ ᱫᱚ ᱪᱷᱟᱹᱴᱭᱟᱹᱨ ᱫᱚ ᱱᱟᱜ ᱚᱱᱠᱟ ᱫᱚ ᱩᱱᱟᱹᱜ ᱢᱚᱸᱡᱽ ᱛᱮᱫᱚ ᱵᱟᱹᱧ ᱵᱟᱰᱟᱭᱟ ᱱᱟᱜ, ᱤᱧ ᱫᱚ ᱪᱷᱟᱹᱴᱭᱟᱹᱨ ᱫᱚ ᱦᱟᱜ ᱤᱧ ᱵᱟᱰᱟᱭᱟ ᱡᱮ, ᱟᱨ ᱡᱮ ᱦᱤᱞᱳᱜ ᱠᱚ ᱪᱷᱟᱹᱴᱭᱟᱹᱨᱚᱜ-ᱟ, ᱯᱩᱨᱟᱹ ᱟᱞᱮᱥᱮᱫ ᱫᱚ ᱱᱟᱦᱟᱜ ᱯᱩᱨᱟᱹ ᱟᱹᱛᱩ ᱨᱮᱱ ᱜᱤᱫᱽᱨᱟᱹ ᱢᱤᱫ ᱫᱷᱟᱣ, ᱛᱮᱞᱮ ᱪᱷᱟᱹᱴᱭᱟᱹᱨ ᱠᱚ ᱛᱟᱦᱮᱱᱟ᱾ ᱡᱮᱢᱚᱱ ᱜᱤᱫᱽᱨᱟᱹ ᱠᱚ ᱦᱩᱭ ᱡᱟᱨᱣᱟᱭᱮᱱ, ᱛᱟᱠᱚᱣᱟ᱾ ᱟᱫᱚ ᱚᱱᱟ ᱥᱮᱨᱢᱟ ᱫᱚ ᱱᱟᱜ ᱞᱮ ᱟᱞᱮ ᱫᱚᱞᱮ ᱜᱚᱴᱟ ᱵᱟᱲᱟ ᱠᱮᱫ ᱜᱮ, ᱟᱹᱛᱩ ᱨᱮᱱ ᱢᱟᱹᱡᱷᱤ ᱯᱟᱨᱟᱱᱤᱠ ᱠᱚ ᱩᱱᱤᱭ ᱦᱳᱭ ᱥᱮ, ᱟᱨ ᱚᱱᱟ ᱪᱷᱟᱹᱴᱭᱟᱹᱨ ᱨᱮᱫᱚ ᱜᱩᱨᱩ ᱠᱚ ᱥᱟᱵ ᱦᱩᱭᱩᱜᱼᱟ ᱛᱚ ᱩᱱᱠᱩ ᱠᱟᱨᱟᱢ ᱜᱩᱨᱩ ᱠᱚ ᱦᱳᱭ, ᱛᱚ ᱚᱱᱟ ᱜᱟᱞᱢᱟᱨᱟᱣ ᱵᱟᱲᱟ ᱜᱟᱞᱢᱟᱨᱟᱣ ᱵᱟᱲᱟ ᱠᱟᱛᱮᱫ ᱚᱱᱟ ᱞᱮ ᱥᱮᱴᱤᱝ ᱵᱟᱲᱟ ᱠᱮᱫ ᱜᱮ ᱱᱟᱦᱟᱜ ᱱᱤᱭᱟᱹ ᱫᱤᱱ ᱠᱚᱛᱮ ᱵᱚᱱ ᱟᱵᱚ ᱵᱚᱱ ᱪᱷᱟᱹᱴᱭᱟᱹᱨ ᱯᱨᱳᱜᱨᱟᱢ ᱵᱚᱱ ᱫᱚᱦᱚᱭᱟ᱾ ᱟᱫᱚ ᱚᱱᱟ ᱯᱨᱳᱜᱨᱟᱢ ᱫᱚᱦᱚ ᱞᱮᱠᱷᱟᱟᱱ ᱫᱚ ᱱᱟᱦᱟᱜ ᱟᱫᱚ ᱜᱚᱴᱟ ᱯᱮᱲᱟ ᱠᱚ ᱱᱟᱦᱟᱜ ᱤᱱᱵᱷᱤᱴᱮᱥᱚᱱ ᱱᱮᱣᱛᱟ ᱠᱚ ᱮᱢ ᱦᱳᱭᱳᱜ-ᱟ, ᱟᱨ ᱚᱱᱛᱮ ᱫᱚ ᱪᱮᱫ ᱞᱮᱠᱟ ᱱᱟᱜ
ᱦᱮᱸ ᱟᱹᱰᱤ ᱱᱟᱯᱟᱭᱞᱤᱧ ᱵᱩᱡᱷᱟᱹᱣ ᱠᱮᱫᱟ ᱡᱮ ᱱᱚᱜᱼᱚᱭ, ᱵᱷᱮᱜᱟᱨ ᱵᱷᱮᱜᱟᱨ ᱡᱟᱭᱜᱟ ᱨᱮ ᱵᱷᱮᱜᱟᱨ ᱵᱷᱮᱜᱟᱨ ᱠᱚ ᱠᱟᱹᱢᱤᱭᱟ᱾ ᱟᱯᱮ ᱥᱮᱱ ᱫᱚ ᱡᱮᱢᱚᱱ ᱢᱤᱫ ᱥᱟᱶᱛᱮ ᱡᱚᱛᱚ ᱜᱤᱫᱽᱨᱟᱹ ᱡᱟᱸᱦᱟᱭ ᱠᱚᱭ ᱡᱟᱣᱨᱟ ᱠᱚ ᱚᱱᱠᱟ ᱯᱮ ᱠᱟᱹᱢᱤᱭᱟ᱾ ᱢᱮᱱᱠᱷᱟᱱ ᱟᱞᱮ ᱥᱮᱫ ᱫᱚ ᱚᱱᱠᱟ ᱫᱚ ᱵᱟᱝ ᱡᱮ ᱟᱞᱮ ᱥᱮᱫ ᱫᱚ ᱢᱤᱫ ᱥᱮᱨᱢᱟ ᱦᱩᱭᱮᱱ ᱵᱟᱨ ᱥᱮᱨᱢᱟ ᱦᱩᱭ ᱮᱱ ᱦᱩᱭᱮᱱ, ᱢᱟᱱᱮ ᱪᱷᱩᱸᱛ ᱠᱚ ᱯᱷᱮᱲᱟᱣ ᱠᱟᱛᱮ ᱫᱚ ᱟᱫᱚ ᱡᱟᱸᱦᱟ ᱛᱤᱱ ᱫᱤᱱ ᱜᱮ ᱦᱩᱭᱮᱱ, ᱤᱱᱟᱹ ᱛᱟᱭᱚᱢ ᱟᱭᱳ-ᱵᱟᱵᱟ ᱛᱤᱥ ᱠᱚ, ᱫᱟᱲᱮᱭᱟᱜ-ᱟ᱾ ᱥᱮ ᱟᱠᱚ ᱛᱤᱥ ᱠᱚ ᱠᱟᱹᱢᱤ ᱥᱟᱱᱟ ᱠᱚᱣᱟ᱾ ᱚᱱᱠᱟ ᱞᱮᱠᱟᱛᱮ ᱢᱟᱺᱡᱷᱤ ᱜᱚᱰᱮᱛ ᱞᱟᱹᱭ ᱠᱟᱛᱮ, ᱚᱱᱠᱟ ᱞᱮᱠᱟ ᱛᱮᱠᱚ ᱠᱟᱹᱢᱤᱭᱟ᱾
ᱟᱪᱪᱷᱟ ᱛᱟᱦᱚᱞᱮ ᱡᱩᱫᱤ ᱱᱟᱜ ᱮᱥᱠᱟᱨ ᱠᱚ ᱪᱷᱟᱹᱴᱭᱟᱹᱨ ᱠᱚ ᱛᱟᱸᱦᱮᱱᱟ, ᱟᱯᱮᱥᱮᱫ ᱨᱮ ᱛᱚ ᱚᱱᱟ ᱪᱷᱟᱹᱴᱭᱟᱹᱨ ᱨᱮᱫᱚ ᱱᱟᱜ ᱠᱟᱨᱟᱢ ᱜᱩᱨᱩ ᱠᱚᱫᱚ ᱠᱚ ᱦᱤᱡᱩᱜᱼᱟ ᱛᱟᱦᱮᱜ ᱥᱮ ᱵᱟᱝ ᱜᱮ ᱟᱨ ᱮᱱᱮᱡ ᱥᱮᱨᱮᱧ ᱠᱚᱫᱚ ᱦᱩᱭᱩᱜ ᱟᱥᱮ ᱵᱟᱝ?
ᱵᱟᱝ ᱵᱟᱝ ᱟᱞᱮ ᱡᱟᱸᱦᱟ ᱜᱤᱫᱽᱨᱟᱹ ᱞᱮ ᱪᱷᱟᱹᱴᱭᱟᱹᱨ ᱠᱚᱣᱟ ᱚᱱᱟ ᱨᱮᱫᱚ ᱠᱟᱨᱟᱢ ᱜᱩᱨᱩ ᱠᱚᱦᱚᱸ ᱵᱟᱠᱚ, ᱚᱭᱡᱚ ᱟᱨ ᱮᱱᱮᱜ ᱥᱮᱨᱮᱧ ᱠᱚᱫᱚ ᱚᱱᱠᱟ ᱫᱚ ᱵᱟᱝ ᱦᱩᱭᱩᱜ ᱜᱮᱭᱟ᱾
ᱚ ᱦᱳᱭ ᱡᱩᱫᱤ ᱟᱸ ᱱᱚᱛᱮᱱᱟᱜ ᱤᱧ ᱞᱟᱹᱭᱟ ᱦᱳᱭᱥᱮ, ᱟᱸᱻ ᱪᱷᱟᱹ ᱴᱭᱟᱹᱨ ᱫᱚ ᱢᱟᱱᱮ ᱚᱱᱮᱧ ᱞᱟᱹᱭ ᱢᱮ ᱚᱸᱰᱮ ᱦᱟᱹᱵᱤᱜ ᱯᱮᱲᱟ ᱠᱚ ᱡᱚᱛᱚ ᱱᱮᱣᱛᱟ ᱮᱢᱚᱜ ᱦᱩᱭᱩᱜ-ᱟ᱾ ᱟᱨ ᱱᱟᱦᱟᱸᱜ ᱩᱱᱠᱩ ᱯᱮᱲᱟ ᱠᱚᱫᱚ ᱱᱟᱦᱟᱸᱜ ᱠᱚ ᱡᱮ ᱦᱤᱞᱟᱹᱜ ᱠᱚ ᱪᱷᱟᱹᱴᱭᱟᱹᱨ ᱦᱩᱭᱩᱜ-ᱟ ᱦᱟᱸᱜ ᱩᱱ ᱦᱤᱞᱟᱹᱜ ᱫᱚ ᱱᱟᱦᱟᱸᱜ, ᱡᱚᱢ ᱵᱟᱲᱟ ᱠᱟᱛᱮᱜ ᱚᱲᱟᱜ ᱠᱷᱚᱭ ᱟᱫᱚ ᱯᱷᱤᱨ ᱚᱱᱟ ᱢᱟᱺᱡᱷᱤ ᱚᱠᱟ ᱴᱷᱮᱜ ᱚᱱᱟ ᱯᱮᱸᱱᱰᱮᱞ ᱠᱚ ᱵᱮᱱᱟᱣ ᱠᱟᱜ-ᱟ ᱱᱟᱦᱟᱸᱜ, ᱚᱸᱰᱮ ᱠᱚ ᱥᱮᱱᱚᱜ-ᱟ ᱩᱱᱠᱩ ᱯᱮᱲᱟ ᱦᱚᱲ ᱠᱚ ᱡᱚᱛᱚ ᱦᱚᱲ ᱨᱮᱱ ᱟᱨ ᱠᱤᱪᱨᱤᱡ ᱠᱚ ᱤᱫᱤᱭᱟ ᱡᱚᱛᱚ᱾ ᱟᱫᱚ ᱱᱟᱦᱟᱸᱜ ᱠᱟᱨᱟᱢ ᱜᱩᱨᱩᱭ ᱡᱟᱸᱦᱟᱭ ᱚᱸᱰᱮ ᱠᱚ ᱛᱟᱦᱮᱸᱱᱟ ᱩᱱᱠᱩ ᱱᱟᱜ ᱠᱚ ᱵᱤᱱᱛᱤ ᱢᱩᱪᱟᱹᱫ ᱠᱮᱜ ᱜᱮ ᱱᱟᱦᱟᱸᱜ ᱟᱹᱰᱤ, ᱯᱤᱞᱪᱩ ᱵᱩᱲᱦᱤ ᱯᱤᱞᱪᱩ ᱦᱟᱲᱟᱢ ᱚᱱᱟ ᱫᱷᱟᱹᱨᱛᱤ ᱥᱤᱨᱡᱚᱱ ᱠᱷᱚᱭ ᱯᱩᱨᱟᱹ ᱠᱤᱥᱟᱹ ᱠᱚ ᱞᱟᱹᱭ ᱢᱩᱪᱟᱹᱫᱟ᱾ ᱪᱮᱜ ᱞᱮᱠᱟ ᱠᱟᱛᱮᱜ ᱯᱷᱤᱨ ᱚᱱᱮ ᱚᱱᱟᱡ ᱪᱮᱜ ᱪᱮᱜ ᱞᱟᱝ ᱜᱟᱞᱢᱟᱨᱟᱣᱟᱜ ᱠᱟᱱᱟ ᱪᱮᱫ ᱴᱚᱯᱤᱠ ᱱᱤᱭᱮ ᱱᱟᱦᱟᱸᱜ ᱪᱷᱟᱹᱴᱭᱟᱹᱨ, ᱪᱷᱟᱹᱴᱭᱟᱹᱨ ᱪᱮᱫᱟᱜ ᱵᱚᱱ ᱪᱷᱟᱹᱴᱭᱟᱹᱨᱚᱜ-ᱟ ᱚᱸᱰᱮ ᱦᱟᱹᱵᱤᱜ ᱠᱚ ᱦᱮᱡ ᱛᱤᱭᱟᱜᱟ ᱟᱨ ᱠᱚ ᱮᱛᱚᱦᱚᱵᱟ ᱪᱷᱟᱹᱴᱭᱟᱹᱨ ᱫᱚ ᱱᱟᱦᱟᱸᱜ᱾ ᱟᱫᱚ ᱢᱤᱜᱴᱮᱱ ᱠᱟᱛᱮᱜ ᱜᱤᱫᱽᱨᱟᱹ ᱚᱠᱚᱭ ᱠᱚ ᱞᱤᱥᱴ ᱨᱮ ᱮᱦᱚᱵ ᱠᱚ ᱚᱞ ᱠᱟᱜ ᱛᱟᱠᱚᱣᱟ ᱩᱱᱠᱩ ᱫᱚ ᱮᱦᱚᱵ ᱠᱚ ᱫᱩᱲᱩᱵ ᱠᱚᱭᱟ ᱚᱸᱰᱮ ᱟᱨ ᱩᱱᱠᱩᱨᱮᱱ ᱜᱚᱲᱚᱢ ᱦᱟᱲᱟᱢᱟᱜ ᱧᱩᱛᱩᱢ ᱛᱮ ᱱᱟᱦᱟᱸᱜ ᱧᱩᱛᱩᱢ ᱠᱚ ᱮᱢᱟᱣ ᱠᱚᱣᱟ ᱱᱟᱦᱟᱸᱜ, ᱦᱳᱭ ᱟᱨ ᱚᱸᱰᱮ ᱠᱚ ᱵᱟᱸᱠᱷᱮᱲ ᱠᱮᱜ ᱜᱮ ᱟᱨ ᱦᱟᱺᱰᱤ ᱠᱚ, ᱠᱚ ᱪᱚᱰᱚᱨ ᱵᱟᱲᱟ ᱠᱮᱜ ᱜᱮ ᱱᱟᱦᱟᱸᱜ ᱟᱨ ᱠᱤᱪᱨᱤᱜ ᱠᱚᱠᱚ ᱮᱢᱟᱣᱟᱜ ᱠᱚᱜᱮ ᱥᱩᱱᱩᱢ ᱥᱟᱥᱟᱝ ᱚᱡᱚᱜ ᱠᱟᱛᱮᱜ ᱱᱟᱦᱟᱸᱜ ᱵᱟᱥ᱾ ᱟᱨ ᱦᱩᱭᱮᱱ ᱜᱮ ᱪᱷᱟᱹᱴᱭᱟᱹᱨ ᱫᱚ ᱤᱱᱟᱹᱜᱮ ᱱᱚᱛᱮ ᱫᱚ ᱚᱱᱮ ᱚᱱᱠᱟ ᱦᱩᱭᱩᱜ ᱛᱟᱦᱮᱸᱱᱟ᱾
ᱦᱮᱸ ᱟᱨ ᱢᱤᱜᱴᱟᱝ ᱟᱞᱮᱥᱮᱜ ᱫᱚ ᱪᱷᱟᱹᱴᱭᱟᱹᱨ ᱨᱮᱫᱚ ᱡᱟᱦᱟᱸ ᱱᱤᱢ ᱫᱟᱜᱽ ᱢᱟᱹᱰᱤ ᱱᱤᱢ ᱫᱟᱜᱽ ᱢᱟᱹᱰᱤ, ᱵᱚᱞᱛᱮ ᱚᱱᱮ ᱟᱫᱣᱟ ᱦᱩᱲᱩ ᱪᱟᱣᱞᱮ, ᱟᱨ ᱱᱤᱢ ᱠᱚ ᱟᱛᱟ ᱠᱟᱛᱮᱫ ᱚᱱᱟ ᱨᱤᱫ ᱜᱩᱸᱰᱟᱹ ᱠᱟᱛᱮᱫ ᱚᱱᱟ ᱫᱟᱜᱽ ᱢᱟᱹᱰᱤ ᱨᱮᱠᱚ ᱢᱮᱥᱟᱭᱟ᱾ ᱚᱝᱠᱟ ᱫᱚ ᱟᱯᱮᱥᱮᱜ ᱫᱚ ᱚᱱᱟ ᱦᱩᱭᱩᱜᱼᱟ ᱤᱭᱟᱹ
ᱦᱳᱭ ᱚᱱᱟ ᱟᱸ ᱚᱱᱟ ᱫᱚ ᱱᱤᱢ ᱫᱟᱜᱽ ᱢᱟᱹᱲᱤ ᱨᱮ ᱦᱩᱭᱩᱜ ᱛᱟᱸᱦᱮᱱᱟ ᱡᱮᱢᱚᱱ ᱜᱤᱫᱽᱨᱟᱹᱭ ᱦᱩᱭᱮᱱᱟ᱾ ᱜᱤᱫᱽᱨᱟᱹ ᱦᱩᱭ ᱠᱟᱛᱮᱜ ᱚᱱᱟ ᱯᱮ ᱫᱤᱱ ᱨᱮ ᱥᱮ ᱢᱚᱬᱮ ᱫᱤᱱ ᱨᱮ ᱥᱮ ᱱᱚ ᱫᱤᱱ ᱨᱮ ᱥᱮ ᱛᱤᱱᱟᱹᱜ ᱫᱤᱱ ᱨᱮᱠᱚ ᱢᱮᱱ ᱛᱟᱦᱮᱸᱱᱟ ᱚᱱᱟᱴᱟᱜ ᱫᱚᱠᱚ ᱢᱮᱛᱟᱜᱼᱟ ᱱᱤᱢ ᱫᱟᱜᱽ ᱢᱟᱹᱰᱤ ᱚᱱᱟ ᱫᱚ ᱱᱟᱦᱟᱸᱜ ᱧᱩᱛᱩᱢ ᱠᱚ ᱮᱢᱟᱣᱭᱟ ᱚᱱᱟᱴᱟᱜ ᱫᱚ ᱦᱟᱜᱽ ᱚᱱᱟ ᱫᱚ ᱱᱤᱢ ᱫᱟᱜᱽ ᱢᱟᱹᱲᱤ ᱞᱮ ᱢᱮᱛᱟᱜ ᱛᱟᱦᱮᱸᱱᱟ᱾ ᱟᱨ ᱪᱷᱟᱹᱴᱭᱟᱹᱨ ᱫᱚ ᱟᱨᱦᱚᱸ ᱚᱱᱟ ᱦᱟᱱᱟᱴᱟᱜ ᱪᱷᱟᱹᱴᱭᱟᱹᱨ ᱦᱩᱭᱩᱜ ᱛᱟᱦᱮᱸᱱᱟ ᱚᱱᱟ ᱚᱱᱟᱴᱟᱜ ᱪᱷᱟᱹᱴᱭᱟᱹᱨ ᱫᱚ ᱱᱟᱦᱟᱸᱜ ᱵᱟᱢ ᱪᱷᱟᱹᱴᱭᱟᱹᱨ ᱞᱮᱱᱠᱷᱟᱭ ᱦᱟᱸᱜ ᱵᱟᱢ ᱵᱟᱯᱞᱟ ᱫᱟᱲᱮᱭᱟᱜᱼᱟ ᱦᱳᱭ ᱥᱮ᱾ ᱟᱫᱚ ᱚᱱᱟ ᱛᱮ ᱚᱱᱟ ᱫᱚ ᱪᱷᱟᱹᱴᱭᱟᱹᱨ ᱦᱩᱭᱩᱜ ᱜᱮᱭᱟ ᱦᱮᱸ,
ᱦᱮᱸ ᱱᱚᱜᱼᱚᱸᱭ ᱡᱩᱫᱟᱹ ᱡᱩᱫᱟᱹ ᱡᱟᱭᱜᱟ ᱨᱮ ᱡᱩᱫᱟᱹ ᱡᱩᱫᱟᱹ ᱵᱚ ᱠᱟᱹᱢᱤᱭᱮᱜᱼᱟ᱾ ᱦᱮᱸ ᱟᱹᱰᱤ ᱡᱟᱭᱜᱟ ᱨᱮᱛᱚ ᱡᱮᱢᱚᱱ ᱟᱞᱮ ᱥᱮᱜ ᱟᱯᱮ ᱥᱮᱜ ᱱᱚᱜ ᱚᱝᱠᱟᱢ ᱞᱟᱹᱭ ᱠᱮᱜᱼᱟ ᱟᱞᱮ ᱥᱮᱫ ᱦᱚᱸ ᱵᱷᱮᱜᱟᱨ ᱜᱮᱭᱟ ᱟᱞᱮ ᱥᱮᱜ ᱫᱚ ᱥᱩᱫᱩ, ᱚᱸ ᱯᱮ ᱫᱤᱱ ᱨᱮᱦᱚᱸ ᱵᱟᱠᱚ ᱢᱟᱱᱟᱣᱟ ᱥᱩᱫᱩ ᱜᱤᱫᱽ -ᱨᱟᱹᱭ ᱦᱩᱭ ᱞᱮᱱ ᱠᱷᱟᱱ ᱩᱱᱤ ᱪᱷᱩᱸᱛ ᱠᱚ ᱯᱷᱮᱨᱟᱣ ᱛᱟᱭᱟ ᱫᱟᱹᱭ ᱵᱩᱴᱷᱤ ᱟᱹᱜᱩ ᱠᱟᱛᱮᱱ ᱤᱱᱟᱹ ᱛᱟᱭᱚᱢ ᱟᱭᱳᱼᱵᱟᱵᱟ ᱡᱮᱫᱤᱱ ᱠᱤᱱ ᱫᱟᱲᱮᱭᱟᱜᱼᱟ ᱩᱱᱫᱤᱱ ᱜᱮ, ᱪᱷᱟᱹᱴᱭᱟᱹᱨ ᱫᱚ ᱦᱩᱭᱩᱜᱼᱟ ᱛᱚ ᱢᱟᱺᱡᱷᱤ ᱯᱟᱨᱟᱱᱤᱠ ᱡᱷᱚᱛᱚ ᱦᱚᱦᱚ ᱠᱟᱛᱮᱜ ᱡᱮ ᱪᱷᱟᱹᱴᱭᱟᱹᱨ ᱮᱭᱟᱞᱮ ᱢᱮᱱᱛᱮᱱ ᱛᱟᱯᱚᱨᱮ ᱱᱤᱢ ᱫᱟᱜᱽ ᱢᱟᱹᱰᱤ ᱠᱚ ᱟᱛᱳ ᱨᱮᱱ ᱡᱮ ᱩᱱᱤ ᱜᱤᱫᱽᱨᱟᱹ ᱧᱩᱛᱩᱢ ᱛᱮ ᱡᱚᱛᱚ ᱦᱚᱲ ᱠᱚ ᱧᱩᱭᱟ ᱦᱟᱺᱰᱤ ᱠᱚᱠᱚ ᱵᱚᱸᱜᱟᱭᱟ᱾ ᱤᱱᱟᱹ ᱠᱚᱜᱮ ᱦᱩᱭᱩᱜᱼᱟ᱾
ᱦᱳᱭ ᱚᱱᱟ ᱢᱟ ᱮᱱᱛᱮᱫ ᱟᱹᱰᱤ ᱡᱚᱛᱷᱟᱛ ᱮᱢ ᱞᱟᱹᱭ ᱠᱮᱫ ᱡᱮ ᱚᱱᱠᱟ ᱡᱮ ᱪᱷᱟᱹᱴᱭᱟᱹᱨ ᱱᱟᱸᱦ ᱚᱱᱟ ᱨᱮᱱᱟᱜ ᱫᱚ ᱱᱟᱦᱟᱸᱜ ᱚᱱᱟ ᱮᱱᱛᱮᱱ ᱡᱟᱦᱟᱸᱢ ᱞᱟᱹᱭ ᱠᱮᱫ ᱢᱟᱱᱮ ᱦᱟᱺᱰᱤ ᱠᱚᱠᱚ ᱵᱚᱸᱜᱟᱭᱟ ᱪᱚᱰᱚᱨ ᱟᱠᱚ ᱦᱟᱯᱲᱟᱢ ᱠᱚᱠᱚ ᱚᱱᱟ ᱠᱚ ᱮᱢᱟ ᱠᱚᱣᱟ ᱚᱱᱟ ᱫᱚ ᱥᱟᱹᱨᱤ ᱠᱟᱛᱷᱟ ᱠᱟᱱ ᱜᱮᱭᱟ ᱟᱵᱚ ᱡᱟᱦᱟᱸᱛᱤᱱᱟᱹᱜ ᱜᱮ ᱵᱷᱟᱞᱮ ᱟᱞᱟᱜ ᱟᱞᱟᱜ ᱦᱩᱭ ᱫᱟᱲᱮᱣᱟᱜ ᱛᱟᱵᱚᱱᱟ ᱡᱩᱫᱟᱹ ᱡᱩᱫᱟᱹ ᱡᱟᱭᱜᱟ ᱨᱮ ᱢᱮᱱᱠᱷᱟᱱ ᱡᱟᱦᱟᱸ ᱟᱵᱚ ᱦᱟᱺᱰᱤ ᱵᱚᱱ ᱪᱚᱰᱚᱨᱟ ᱥᱮ ᱦᱟᱯᱲᱟᱢ ᱠᱚᱵᱚᱱ ᱮᱢᱟ ᱠᱚᱣᱟ ᱚᱱᱟ ᱫᱚ ᱦᱟᱜ ᱡᱚᱛᱚ ᱯᱚᱨᱚᱵᱽ ᱨᱮᱜᱮ ᱟᱨ ᱡᱚᱛᱚ ᱯᱩᱡᱟᱹ ᱯᱟᱥᱟ ᱨᱮᱜᱮ ᱱᱟᱜ ᱚᱱᱠᱟ ᱫᱚ ᱟᱵᱚᱣᱟᱜ ᱢᱮᱱᱟᱜ ᱛᱟᱵᱚᱱᱟ᱾ ᱟᱨ ᱜᱚᱴᱟ ᱫᱤᱥᱚᱢ ᱨᱮᱜᱮ ᱦᱟᱜ ᱚᱱᱟ ᱫᱚ ᱥᱚᱢᱟᱱ ᱜᱮ ᱛᱟᱵᱚᱱᱟ ᱟᱵᱚ ᱦᱚᱲ ᱫᱚ᱾ ᱟᱨ ᱮᱴᱟᱜ ᱠᱚᱫᱚ ᱱᱟᱦᱟᱜ ᱦᱚᱲ ᱢᱮᱱᱟᱜ ᱠᱚᱜᱮᱭᱟ ᱟᱫᱚ ᱮᱴᱟᱜ ᱠᱚᱱᱵᱷᱟᱨᱴ ᱟᱠᱟᱱᱟ ᱠᱚ ᱡᱟᱦᱟᱸᱴᱟᱜ ᱮᱛᱮᱡ ᱮᱴᱟᱜ ᱤᱭᱟᱹ ᱨᱮ᱾ ᱟᱫᱚ ᱩᱱᱠᱩ ᱠᱚᱫᱚ ᱦᱟᱜ ᱚᱱᱟ ᱠᱚᱫᱚ ᱦᱟᱺᱰᱤ ᱯᱟᱹᱣᱨᱟᱹ ᱠᱚᱫᱚ ᱦᱟᱜ ᱵᱟᱠᱚ ᱪᱚᱰᱚᱨ ᱛᱟᱦᱮᱱᱟ᱾ ᱦᱳᱭ ᱥᱮ ᱡᱮᱢᱚᱱ ᱮᱴᱟᱜ ᱫᱷᱚᱨᱚᱢ ᱨᱮ ᱟᱯᱱᱟᱨ ᱟᱠᱟᱜᱼᱟ ᱠᱚ ᱦᱳᱭ ᱥᱮ᱾
ᱦᱮᱸ, ᱦᱮᱸ, ᱦᱮᱸ, ᱦᱮᱸ᱾
ᱦᱩᱸ, ᱛᱚ ᱛᱟᱦᱚᱞᱮ ᱢᱤᱫᱴᱮᱱ ᱠᱟᱛᱷᱟᱧ ᱫᱚᱦᱚᱭᱮᱫ ᱠᱟᱱ ᱛᱟᱞᱟᱝᱟ ᱦᱳᱭ ᱥᱮ ᱟᱫᱚ ᱚᱱᱟ ᱨᱮᱞᱟᱝ ᱛᱷᱚᱲᱟ ᱞᱟᱝ ᱨᱚᱲ ᱟᱜᱼᱟ ᱡᱮᱢᱚᱱ ᱟᱵᱚ ᱦᱚᱲ ᱢᱮᱱᱟᱜ ᱵᱚᱱᱟ ᱦᱳᱭ ᱥᱮ, ᱦᱚᱲ ᱢᱮᱱᱟᱜ ᱵᱚᱱᱟ ᱟᱨ ᱵᱩᱱ ᱦᱚᱲ ᱢᱮᱱᱟᱜ ᱵᱚᱱᱟ ᱟᱵᱚ ᱥᱮᱫᱟᱭ ᱠᱷᱚᱱ ᱜᱮ ᱦᱚᱲ ᱠᱟᱱ ᱜᱮᱭᱟ ᱵᱚᱱ᱾ ᱯᱤᱞᱪᱩ ᱵᱩᱲᱦᱤ ᱯᱤᱞᱪᱩ ᱦᱟᱲᱟᱢ ᱠᱷᱚᱱ ᱜᱮ ᱱᱟᱦᱟᱜ ᱟᱵᱚ ᱫᱚᱵᱚᱱ ᱵᱟᱰᱟᱭᱟ ᱚᱱᱟ ᱠᱤᱥᱟᱹ ᱛᱚ ᱚᱱᱟ ᱟᱵᱚ ᱫᱚᱵᱚᱱ ᱚᱱᱟ ᱜᱮᱵᱚᱱ ᱯᱟᱹᱛ ᱭᱟᱹᱣ ᱟᱜ-ᱟ ᱦᱳᱭ ᱥᱮ᱾ ᱮᱴᱟᱜ ᱦᱚᱲᱟᱜ ᱦᱟᱜ ᱮᱴᱟᱜ ᱫᱷᱚᱨᱚᱢ ᱨᱮᱭᱟᱜ ᱫᱟᱨ ᱦᱚᱸ ᱮᱴᱟᱜ ᱨᱚᱠᱚᱢ ᱢᱮᱱᱟᱜ ᱛᱟᱠᱚᱣᱟ ᱩᱱᱠᱩ ᱫᱚ ᱚᱱᱟ ᱠᱚ ᱯᱟᱹᱛᱭᱟᱹᱣᱟᱜᱼᱟ ᱦᱳᱭ ᱥᱮ᱾
ᱦᱮᱸ, ᱦᱮᱸ᱾
ᱟᱫᱚ ᱢᱤᱫᱴᱮᱱ ᱧᱮᱞ ᱟᱠᱟᱱᱟ ᱟᱨ ᱵᱟᱰᱟᱭ ᱟᱠᱟᱱᱟ ᱱᱟᱦᱟᱜ ᱟᱵᱚ ᱵᱷᱟᱨᱚᱛ ᱫᱤᱥᱚᱢ ᱨᱮᱫᱚ ᱥᱟᱱᱟᱢ ᱠᱷᱚᱱ ᱞᱟᱦᱟ ᱨᱮᱫᱚ ᱱᱟᱜ ᱟᱵᱚ ᱦᱚᱲ ᱜᱮ ᱢᱮᱱᱟᱜ ᱵᱚᱱᱟ ᱮᱦᱚᱵ ᱨᱮᱫᱚ ᱛᱟᱨ ᱯᱟᱫᱮ ᱮᱴᱟᱜ ᱡᱟᱹ ᱛᱤ ᱫᱚᱠᱚ ᱦᱮᱡ ᱟᱠᱟᱱᱟ ᱥᱮ ᱩᱱᱠᱩ ᱠᱚ ᱚᱱᱟ ᱨᱮᱠᱚ ᱵᱚᱫᱚᱞᱚᱜ ᱠᱟᱱᱟ ᱛᱟᱦᱚᱞᱮ ᱩᱱᱠᱩ ᱠᱚ ᱡᱟᱦᱟᱸᱭ ᱠᱚ ᱵᱚᱫᱚᱞᱚᱜ ᱠᱟᱱᱟ ᱥᱮ ᱠᱚ ᱤᱭᱟᱹᱭᱮᱫ ᱠᱟᱱᱟ᱾ ᱛᱚ ᱵᱚᱫᱚᱞ ᱠᱟᱛᱮᱫ ᱫᱚ ᱱᱟᱦᱟᱜ ᱱᱚᱣᱟ ᱴᱚᱯᱤᱠ ᱫᱚ ᱱᱟᱦᱟᱜ ᱜᱟᱞᱢᱟᱨᱟᱣ ᱞᱮᱠᱷᱟᱡ ᱫᱚ ᱵᱟᱭ ᱵᱟᱛᱨᱟᱜ ᱠᱟᱱᱟ ᱱᱚᱣᱟ ᱫᱚ ᱵᱟᱞᱟᱝ ᱜᱟᱞᱢᱟᱨᱟᱣ ᱞᱮᱠᱷᱟᱡ ᱜᱮ ᱡᱩᱛᱩᱜᱼᱟ᱾ ᱦᱳᱭ᱾ ᱱᱚᱣᱟ ᱫᱚ ᱯᱟᱨᱥᱳᱱᱟᱞ ᱨᱤᱞᱤᱡᱤᱭᱚᱱ ᱥᱳ ᱟᱯ ᱨᱮ ᱪᱟᱞᱟᱜ ᱠᱟᱱᱟ ᱚᱱᱟ ᱛᱮ
ᱦᱮᱸ, ᱦᱮᱸ᱾
ᱦᱳᱭ ᱛᱟᱦᱚᱞᱮ ᱛᱚᱵᱮ ᱫᱚ ᱦᱳᱭ ᱱᱤᱢ ᱫᱟᱜ ᱢᱟᱹᱲᱤ ᱞᱟᱝ ᱜᱟᱞᱢᱟᱨᱟᱜ ᱠᱟᱱ ᱛᱟᱦᱮᱱᱟ ᱛᱟᱦᱚᱞᱮ ᱛᱚᱵᱮ ᱱᱤᱢ ᱫᱟᱜ ᱢᱟᱹᱲᱤ ᱨᱮ ᱪᱮᱫ ᱞᱮᱠᱟ ᱥᱮᱨᱮᱧ ᱠᱚ ᱮᱱᱮᱡ ᱠᱚ ᱦᱩᱭᱩᱜ ᱛᱟᱦᱮᱱ ᱜᱮᱭᱟ ᱥᱮ ᱵᱟᱝ ᱚᱱᱛᱮ ᱫᱚ?
ᱦᱮᱸ ᱱᱤᱢ ᱫᱟᱜ ᱢᱟᱹᱰᱤ ᱠᱚ ᱡᱚᱢ ᱧᱩᱭᱟᱜ
ᱡᱟᱦᱟᱸᱭ ᱵᱟᱹᱦᱩ ᱠᱩᱲᱤ ᱨᱮᱱ ᱜᱤᱫᱽᱨᱟᱹ ᱦᱩᱭ ᱠᱟᱱᱟ ᱱᱟᱦᱟᱜ ᱟᱫᱚ ᱩᱱᱤ ᱠᱩ ᱠᱤᱪᱨᱤᱡ ᱠᱚᱠᱚ ᱯᱤᱴᱷᱟᱹ ᱠᱚᱠᱚ ᱟᱹᱜᱩᱣᱟᱭ ᱛᱟᱦᱮᱱᱟ ᱥᱮ ᱵᱟᱝ?
ᱦᱮᱸ, ᱦᱮᱸ᱾ ᱩᱱᱠᱩ ᱨᱤᱱ ᱡᱟᱦᱟᱸ ᱜᱮ ᱯᱮᱲᱟ ᱯᱟᱹᱲᱦᱟᱹ ᱠᱚ ᱞᱟᱹᱭ ᱟᱠᱟᱫ ᱠᱚᱣᱟ ᱟᱡ ᱨᱮᱱ ᱟᱭᱳ-ᱵᱟᱵᱟ ᱚᱲᱟᱜ ᱛᱚᱨᱚᱯ ᱠᱷᱚᱱ ᱢᱟᱢᱚ ᱚᱲᱟᱜ ᱠᱷᱚᱱ ᱡᱷᱚᱛᱚ ᱜᱮᱠᱚ ᱦᱤᱡᱩᱜ-ᱟ᱾ ᱟᱨ ᱯᱤᱴᱷᱟᱹ ᱫᱚ ᱟᱹᱜᱩᱣᱟᱭᱟ ᱠᱚ ᱥᱮ ᱵᱟᱝ ᱩᱱᱟᱹᱜ ᱫᱚ ᱵᱟᱧ ᱵᱟᱰᱟᱭᱟ ᱠᱤᱱᱛᱩ ᱟᱞᱮ ᱥᱮᱫ ᱫᱚ ᱡᱟᱦᱟᱸ ᱫᱚ ᱞᱩᱠᱲᱤᱡ ᱥᱮ ᱜᱮᱸᱫᱟᱜ ᱚᱱᱟ ᱫᱚᱠᱚ ᱟᱜᱩ ᱟᱭᱟ᱾
ᱦᱩᱸ, ᱦᱩᱸ᱾
ᱦᱮᱸ᱾
ᱟᱫᱚ ᱡᱮᱢᱚᱱ ᱮᱱᱛᱮᱜ ᱟᱨ ᱡᱩᱫᱤ ᱚᱱᱟᱢᱟ ᱦᱳᱭ ᱴᱷᱤᱠ ᱜᱮ ᱱᱟᱦᱟᱸᱜ ᱟᱫᱚ ᱡᱚᱠᱷᱚᱱ ᱜᱤᱫᱽᱨᱟᱹ ᱦᱟᱸᱜ ᱦᱟᱢᱟᱞ ᱵᱟᱹᱦᱩ ᱠᱩᱲᱤ ᱛᱟᱦᱮᱸᱱᱟ ᱞᱟᱡ ᱨᱮ ᱜᱤᱫᱽᱨᱟᱹᱭ ᱛᱟᱦᱮᱸᱱ ᱛᱟᱭᱟ ᱟᱫᱚ ᱩᱱ ᱚᱠᱛᱮ ᱱᱟᱦᱟᱸᱜ ᱠᱚ ᱫᱚ ᱠᱚ ᱢᱮᱛᱟᱭ ᱥᱟᱛ ᱵᱷᱟᱛ ᱥᱟᱫ ᱵᱷᱩᱲᱤ ᱫᱟᱠᱟ ᱦᱳᱭ ᱥᱮ, ᱟᱫᱚ ᱛᱚᱵᱮ ᱚᱱᱛᱮ ᱫᱚ ᱚᱱᱟ ᱥᱟᱫᱵᱷᱩᱲᱤ ᱫᱟᱠᱟ ᱵᱟᱞᱟ ᱡᱟᱦᱟᱸ ᱱᱚᱣᱟ ᱠᱟᱞᱪᱟᱨ ᱢᱮᱱᱟᱜ ᱛᱟᱵᱚᱱᱟ, ᱚᱱᱟ ᱫᱚ ᱚᱱᱛᱮ ᱫᱚᱠᱚ ᱢᱮᱱᱟᱜ-ᱟ ᱥᱮ ᱵᱟᱝ ᱟᱨ ᱚᱱᱛᱮ ᱫᱚᱠᱚ ᱱᱚᱣᱟ ᱠᱚ ᱡᱤᱱᱤᱥᱴᱟᱜ ᱠᱩ ᱯᱤᱴᱟᱹ ᱠᱩ ᱫᱟᱠᱟ ᱠᱩᱠᱩ ᱤᱫᱤᱭ ᱛᱟᱦᱮᱸᱱᱟ ᱥᱮ ᱵᱟᱝ?
ᱦᱮᱸ ᱦᱮᱸ ᱱᱚᱣᱟ ᱦᱚᱸ ᱟᱹᱰᱤ ᱱᱟᱯᱟᱭ ᱮᱢ ᱞᱟᱹᱭ ᱠᱮᱜ-ᱟ ᱡᱮ ᱟᱸᱡᱚᱢ ᱠᱟᱫᱟᱹᱧ ᱡᱮ ᱚᱱᱠᱟ ᱠᱚ ᱢᱟᱱᱟᱣᱟ, ᱠᱤᱱᱛᱩ ᱚᱱᱟ ᱛᱚ ᱟᱞᱮ ᱥᱮᱱ ᱫᱚ ᱵᱟᱝ ᱠᱚ ᱢᱟᱱᱟᱣᱟ ᱥᱮ ᱵᱟᱹᱧ ᱧᱮᱞ ᱠᱟᱜ-ᱟ, ᱮᱴᱟᱜ ᱡᱟᱭᱜᱟ ᱠᱚᱨᱮ ᱛᱚ ᱟᱞᱮ ᱡᱟᱦᱟᱸ ᱠᱚᱨᱮᱜ ᱯᱮᱲᱟ ᱠᱚᱞᱮ ᱮᱢ ᱠᱟᱜ ᱠᱚᱣᱟ ᱚᱱᱛᱮ ᱫᱚᱠᱚ ᱢᱟᱱᱟᱣᱟ ᱠᱤᱱᱛᱩ ᱟᱞᱮ ᱫᱚ ᱚᱱᱟ ᱛᱚ ᱵᱟᱠᱚ ᱢᱟᱱᱟᱣ ᱜᱮᱭᱟ, ᱢᱮᱱᱠᱷᱟᱱ ᱱᱚᱣᱟ ᱤᱫᱤ ᱠᱟᱛᱮᱫ ᱠᱟᱹᱡ ᱮᱢ ᱞᱟᱹᱭ ᱞᱮᱠᱷᱟᱱ ᱱᱟᱯᱟᱭ ᱠᱚᱜ-ᱟ ᱪᱮᱫ ᱞᱮᱠᱟ ᱠᱚ ᱢᱟᱱᱟᱣᱟ᱾
ᱦᱳᱭ ᱟᱹᱰᱤ ᱟᱹᱰᱤ ᱱᱟᱯᱟᱭ ᱟ ᱞᱟᱹᱭ ᱠᱮᱜ ᱟᱢ ᱟᱹᱰᱤ ᱞᱟᱛᱟᱢ ᱠᱟᱛᱷᱟ ᱫᱚᱦᱚ ᱨᱮᱭᱟᱜ ᱤᱭᱟᱹ ᱫᱟᱣᱮᱢ ᱮᱢᱟᱫᱤᱧᱟ ᱦᱳᱭ ᱢᱟᱱᱮ
ᱱᱟᱶᱟ ᱱᱟᱶᱟ ᱡᱟᱦᱟᱸᱭ ᱠᱚ ᱵᱟᱯᱞᱟ ᱠᱚᱜᱼᱟ ᱱᱟᱣᱟ ᱵᱟᱦᱩ ᱠᱩᱲᱤ ᱢᱟᱱᱮ ᱯᱟᱹᱦᱤᱞ ᱵᱟᱯᱞᱟ ᱡᱟᱦᱟᱸᱭ ᱦᱩᱭ ᱠᱚᱜ ᱛᱟᱠᱚᱣᱟ ᱮᱱᱮ ᱜᱮ ᱱᱟᱦᱟᱸᱜ ᱟᱨ ᱵᱟᱯᱞᱟ ᱥᱮᱨᱢᱟ ᱱᱟᱦᱟᱸᱜ ᱢᱤᱜ ᱥᱮᱨᱢᱟ ᱠᱮ ᱵᱟᱫ ᱱᱟᱦᱟᱸᱜ ᱡᱟᱦᱟᱸᱭ ᱠᱩ ᱮᱱᱛᱮ ᱠᱩ ᱯᱨᱮᱜᱽ ᱤᱭᱟᱹᱜ ᱠᱟᱱᱟ ᱱᱟᱦᱟᱸᱜ ᱜᱤᱫᱽᱨᱟᱹ ᱠᱩᱠᱩ
ᱦᱩᱭᱩᱜ ᱞᱟᱹᱜᱤᱫ ᱱᱟᱦᱟᱸᱜ ᱠᱚ ᱨᱮᱰᱤ ᱠᱚᱜ-ᱟ ᱱᱟᱦᱟᱸᱜ ᱦᱳᱭ ᱥᱮ ᱟᱫᱚ
ᱦᱮᱸ
ᱟᱫᱚ ᱱᱟᱦᱟᱸᱜ ᱠᱚ ᱧᱮᱞ ᱴᱷᱤᱠᱚᱜᱼᱟ ᱟᱫᱚ ᱠᱤᱪᱷᱩ ᱜᱟᱱ ᱥᱚᱢᱚᱭ ᱵᱟᱹᱠᱤᱜᱤ ᱛᱟᱦᱮᱸᱱᱟ ᱚᱱᱠᱟ ᱮᱠ ᱢᱟᱹᱦᱱᱟᱹ ᱫᱩ ᱢᱟᱹᱦᱱᱟᱹ ᱦᱳᱭ ᱥᱮ ᱟᱫᱚ ᱱᱟᱦᱟᱸᱜ ᱩᱱᱠᱩ ᱠᱩᱲᱤ ᱯᱟᱦᱴᱟ ᱚᱲᱟᱜ ᱥᱮᱫ ᱨᱮᱱ ᱛᱤᱱᱟᱹᱜ ᱢᱮᱱᱟᱜ ᱠᱚᱣᱟ ᱟᱡ ᱜᱚᱜᱚ ᱛᱟᱠᱚ ᱟᱡ ᱢᱟᱢᱤ ᱛᱟᱠᱚ ᱟᱡ ᱢᱟᱢᱟ ᱛᱟᱠᱚ ᱟᱡ ᱦᱤᱞᱤ ᱛᱟᱠᱩ ᱡᱟᱦᱟᱸ ᱛᱤᱱᱟᱹᱜ ᱜᱤ ᱩᱱᱠᱩ ᱯᱮᱲᱟ ᱦᱚᱲ ᱠᱩ ᱱᱮᱣᱛᱟ ᱠᱟᱜ ᱠᱩ ᱮᱱᱛᱮᱜ ᱱᱮᱣᱛᱟ ᱠᱚᱣᱟ ᱠᱩ ᱟᱨ ᱱᱟᱦᱟᱸᱜ ᱠᱚ ᱥᱮᱱᱚᱜᱼᱟ ᱯᱩᱨᱟᱹ ᱮᱠᱫᱚᱢ ᱠᱩᱥᱤ ᱨᱟᱹᱥᱠᱟᱹ ᱛᱮ ᱜᱟᱹᱰᱤ ᱛᱮᱠᱚ ᱪᱟᱞᱟᱜᱼᱟ ᱢᱤᱫ ᱜᱟᱹᱰᱤ ᱱᱟᱦᱟᱜ ᱛᱤᱱᱟᱹᱜ ᱦᱚᱲ ᱠᱚ ᱥᱟᱦᱚᱵᱚᱜᱼᱟ ᱵᱚᱥ ᱜᱟᱹᱰᱤ ᱛᱮᱦᱚᱸ ᱠᱚ ᱥᱮᱱᱚᱜᱼᱟ ᱥᱮ ᱮᱱᱛᱮᱜ ᱦᱚᱲ ᱩᱯᱚᱨ ᱨᱮ ᱚᱱᱟ ᱫᱚ ᱛᱤᱱᱟᱹᱜ ᱠᱚ ᱪᱟᱞᱟᱜᱼᱟ ᱛᱤᱱᱟᱹᱜ ᱠᱚ ᱥᱮᱱᱚᱜᱼᱟ, ᱦᱳᱭ ᱥᱮ ᱟᱫᱚ ᱱᱟᱦᱟᱸᱜ ᱮᱠᱫᱚᱢ ᱵᱟᱯᱞᱟ ᱚᱲᱟᱜ ᱞᱮᱠᱟ ᱱᱟᱦᱟᱸᱜ ᱩᱱ ᱨᱮᱦᱚᱸ ᱠᱚ ᱥᱟᱡᱟᱣ ᱠᱟᱜ-ᱟ ᱱᱟᱦᱟᱸᱜ ᱩᱱᱠᱩ ᱦᱚᱸ ᱚᱸᱰᱮ᱾ ᱠᱩᱲᱤ ᱯᱟᱦᱴᱟ ᱥᱮᱫ ᱨᱮᱱ ᱠᱚ ᱥᱮᱱᱚᱜᱼᱟ ᱡᱚᱛᱚ ᱦᱚᱲ ᱩᱱᱠᱩ ᱞᱟᱹᱜᱤᱫ ᱡᱚᱢ ᱧᱩ ᱠᱚᱠᱚ ᱛᱮᱭᱟᱨ ᱠᱟᱜᱼᱟ ᱱᱟᱦᱟᱸᱜ ᱟᱨ ᱡᱚ ᱛᱚ ᱦᱚᱲ ᱜᱮ ᱱᱟᱦᱟᱸᱜ ᱩᱱᱤ ᱞᱟᱹᱜᱤᱫ ᱥᱟᱹᱲᱤ ᱠᱤᱪᱨᱤᱡ ᱯᱤᱴᱷᱟᱹ ᱞᱟᱹᱰᱩ ᱠᱚ ᱤᱫᱤᱭᱟ ᱱᱟᱦᱟᱸᱜ ᱩᱱᱤ ᱡᱟᱦᱟᱸᱭ ᱜᱤᱫᱽᱨᱟᱹ ᱱᱟᱦᱟᱸᱜ ᱦᱩᱭᱩᱜ ᱛᱟᱭ ᱱᱟᱦᱟᱸᱜ ᱵᱟᱹᱦᱩ ᱠᱩᱲᱤ ᱩᱱᱤ ᱞᱟᱹᱜᱤᱫ ᱛᱮ᱾ ᱟᱫᱚ ᱱᱟᱦᱟᱸᱜ ᱠᱚ ᱪᱟᱞᱟᱣ ᱠᱟ ᱠᱟᱛᱮᱫ ᱱᱟᱦᱟᱸᱜ ᱩᱱᱠᱩ ᱫᱚ ᱞᱚᱴᱟ ᱫᱟᱜ ᱫᱟᱨᱟᱢ ᱠᱟᱛᱮᱫ ᱱᱟᱦᱟᱸᱜ ᱟᱫᱚ ᱢᱤᱫ ᱵᱟᱨ ᱯᱷᱩᱲᱩᱜ ᱠᱩᱠᱩ ᱪᱚᱰᱚᱨ ᱵᱟᱲᱟ ᱠᱮᱫ ᱜᱮ ᱱᱟᱦᱟᱸᱜ ᱟᱫᱚ ᱦᱟᱸᱜ ᱚᱱᱟ ᱠᱟᱹᱢᱤ ᱦᱚᱨᱟ ᱫᱚᱠᱩ ᱮ ᱛᱷᱚᱯ ᱠᱮᱜ ᱜᱮ ᱟᱫᱚ ᱠᱩ ᱡᱚᱢ ᱦᱚᱪᱚᱭ ᱭᱟ ᱱᱟᱦᱟᱸᱜ ᱡᱚᱛᱚ ᱦᱚᱲ ᱵᱟᱱᱟ ᱦᱚᱲ ᱵᱟᱹᱦᱩ ᱡᱟᱢᱟᱭ ᱠᱚ ᱫᱚᱦᱚ ᱠᱮᱜ ᱠᱮᱱ ᱜᱮ ᱢᱤᱫᱴᱟᱱ ᱯᱟᱹᱴᱭᱟᱹ ᱠᱚ ᱟᱴᱮᱜ ᱠᱮᱜ ᱜᱮ ᱱᱟᱦᱟᱸᱜ ᱪᱮᱫ ᱞᱮᱠᱟ ᱵᱟᱯᱞᱟ ᱜᱷᱟᱹᱲᱤᱡ ᱚᱠᱛᱮ ᱨᱮᱠᱚ ᱯᱟᱹᱴᱤᱭᱟᱹ ᱟᱼᱼ ᱴᱮᱡ ᱠᱮᱛᱮᱡ ᱠᱚ ᱡᱚᱢ ᱦᱚᱪᱚ ᱠᱤᱱᱟ ᱚᱱᱮ ᱚᱱᱠᱟ,
ᱦᱮᱸ ᱦᱮᱸ᱾
ᱟᱫᱚ ᱛᱷᱚᱲᱟ ᱛᱷᱚᱲᱟ ᱠᱮᱛᱮ ᱠᱤᱱ ᱡᱚᱢᱟ ᱟᱫᱚ ᱩᱱᱟᱹᱜ ᱦᱚᱲᱟᱜ ᱫᱟᱠᱟ ᱫᱚ ᱮᱱᱛᱮᱢ ᱡᱚᱢ ᱫᱟᱲᱮᱭᱟᱜᱼᱟ ᱾ ᱪᱟᱵᱟ ᱫᱟᱲᱮᱭᱟᱜ ᱟᱢ ᱵᱟᱢ ᱪᱟᱵᱟ ᱫᱟᱲᱮᱭᱟᱜᱼᱟ ᱾ ᱟᱫᱚ ᱡᱟᱜᱮ ᱚᱱᱟ ᱚᱱᱟ ᱥᱤᱵᱤᱞ ᱞᱮᱠᱟ ᱟᱹᱠᱟᱹᱣ ᱞᱮᱠᱟ ᱟᱫᱚ ᱡᱚᱛᱚ ᱚᱱᱠᱟᱜ ᱜᱤ ᱡᱟᱦᱟᱸᱴᱟᱜ ᱚᱱᱟ ᱫᱚ ᱢᱟᱱᱮ ᱠᱚ ᱢᱟᱱᱮ ᱜᱤᱫᱟᱹᱨ ᱢᱟᱱᱮᱼᱼ ᱢᱟᱱᱮ ᱢᱚᱸᱡᱽᱛᱮ ᱦᱩᱭᱩᱜᱼᱟ ᱵᱚᱞᱮ ᱡᱚᱢ ᱢᱟᱱᱮᱼᱼ ᱚᱱᱠᱟ ᱟᱸᱥ ᱵᱟᱝ ᱛᱟᱦᱮᱱ ᱛᱟᱭᱟ ᱚᱱᱠᱟ ᱠᱚ ᱢᱮᱱ ᱛᱟᱸᱦᱮᱱ ᱟᱫᱚᱼᱼ ᱟᱵᱮᱱ ᱪᱤᱜ ᱵᱮᱱ ᱢᱮᱱ ᱩᱪᱩᱭᱫᱟ ᱱᱚᱣᱟᱨᱮ ᱚᱱᱠᱟ ᱱᱚᱣᱟ ᱠᱚ ᱠᱟᱛᱷᱟᱨᱮ ᱡᱟᱦᱟᱱᱟᱜ ᱵᱮᱱᱼᱼ ᱟᱵᱮᱱ ᱦᱚᱸ ᱞᱟᱹᱭ ᱵᱮᱱᱼᱼ
ᱦᱮᱸ ᱟᱹᱞᱤᱧᱟᱜ ᱠᱟᱛᱷᱟ ᱞᱮᱠᱟ ᱛᱮᱫᱚ ᱦᱩᱭᱩᱜ ᱠᱟᱱᱟ ᱡᱮᱼᱼ ᱵᱷᱟᱹᱜᱤ ᱫᱚ ᱵᱷᱟᱜᱤ ᱜᱮᱭᱟ ᱠᱤᱱᱛᱩ ᱟᱞᱮ ᱥᱮᱫ ᱥᱮ ᱟᱞᱮ ᱫᱤᱥᱚᱢ ᱨᱮᱫᱚ ᱚᱱᱠᱟᱼᱼ ᱛᱚ ᱵᱟᱝᱠᱚ ᱢᱟᱱᱟᱣ ᱜᱮᱭᱟ ᱛᱚ ᱟᱫᱚ ᱩᱱᱟᱹᱜ ᱠᱤᱪᱷᱩ ᱫᱚ ᱵᱟᱹᱞᱤᱧ ᱵᱟᱰᱟᱭᱟ ᱠᱤᱱᱛᱩᱼᱼ ᱛᱚ ᱵᱟᱰᱟᱭᱟᱞᱤᱧ ᱡᱮ ᱱᱤᱭᱟᱹ ᱥᱟᱛᱢᱟᱥ ᱨᱮ ᱥᱮ ᱱᱚ ᱢᱟᱥᱨᱮ ᱚᱱᱠᱟ ᱠᱚᱼᱼ ᱢᱟᱱᱟᱣᱟ ᱢᱮᱱᱛᱮᱱ ᱟᱹᱣᱨᱤ ᱛᱤᱛᱮ ᱟᱹᱣᱨᱤ ᱮᱢᱚᱜ ᱯᱚᱨᱮ ᱟᱫᱚ ᱚᱝᱠᱟ ᱫᱚ ᱩᱱᱟᱹᱜ ᱠᱤᱪᱷᱩ ᱫᱚ ᱵᱟᱹᱞᱤᱧ ᱵᱟᱰᱟᱭ ᱜᱚᱫ ᱟᱠᱟᱜᱼᱟ ᱱᱟᱦᱟᱜᱼᱼ